ᱟᱨ ᱤᱧᱟᱹᱜ ᱨᱚᱲ᱾
ᱦᱮ ᱟᱡᱚᱢᱚᱜ ᱠᱟᱱᱟ ᱱᱟᱦᱟᱜ ᱦᱩ ᱡᱚᱦᱟᱨ ᱜᱮ᱾
ᱦᱮ ᱡᱚᱦᱟᱨ ᱜᱮ ᱪᱤᱜ ᱠᱚ ᱪᱤᱠᱟᱹ ᱵᱟᱲᱟᱭ ᱦᱳᱭᱳᱜ ᱠᱟᱱᱟ ᱟᱯᱮ ᱥᱮᱫ ᱜᱮ᱾
ᱟᱻ ᱟᱞᱮᱥᱮᱫ ᱫᱚ ᱪᱮᱫ ᱦᱚᱸ ᱱᱟᱦᱟᱜ ᱱᱤᱛᱚᱜ ᱫᱚ ᱵᱟᱞᱮ ᱪᱤᱠᱟᱹᱭᱫᱟ ᱱᱚᱜ-ᱚᱭ ᱥᱤᱛᱩᱝ ᱠᱟᱫᱟᱭ ᱟᱨ ᱛᱤᱠᱤᱱ ᱦᱚ ᱛᱤᱠᱤᱱ ᱵᱮᱲᱟ ᱦᱩᱭ ᱟᱠᱟᱱᱟ ᱚᱱᱟᱛᱮ ᱦᱚᱜ-ᱚᱭ ᱡᱤᱨᱟᱹᱣ ᱵᱟᱲᱟ ᱜᱮ᱾
ᱱᱚᱛᱮ ᱢᱟᱛᱚ ᱱᱤᱛᱚᱝ ᱛᱚ ᱤᱭᱟᱹ ᱧᱩᱨᱩᱜ ᱠᱟᱱ ᱫᱟᱜ ᱧᱩᱨᱩᱜ ᱠᱟᱱ᱾ ᱚᱲᱟᱜ ᱨᱮᱜᱮ ᱤᱭᱟᱹ ᱧᱩᱨᱩᱜ ᱠᱟᱱᱟ ᱫᱟᱜ ᱧᱩᱨᱩᱜ ᱠᱟᱱᱟ ᱥᱮᱛᱟᱜ ᱠᱷᱚᱭ ᱫᱟᱜᱽ ᱮ ᱛᱟᱦᱮᱱᱟ ᱱᱤᱛᱚᱜ ᱫᱚ ᱯᱷᱟᱠᱟ ᱧᱚᱜ ᱠᱚᱨᱮ ᱚᱠᱟ ᱚᱲᱟᱜ ᱠᱚᱨᱮ ᱜᱮ ᱢᱮᱱᱟᱜ ᱞᱮᱭᱟ ᱱᱤᱛᱚᱜ ᱫᱚ᱾ ᱟᱨ ᱤᱭᱟᱹ ᱠᱚᱫᱚ ᱯᱮ ᱮᱨ ᱠᱮᱫᱟ ᱟᱯᱷᱚᱨ ᱠᱚᱫᱚ ᱦᱩᱲᱩ ᱥᱮ ᱟᱹᱣᱨᱤ ᱯᱮ ᱤᱭᱟᱹᱭᱟ?
ᱦᱩ ᱦᱩᱲᱩ ᱠᱚᱫᱚ ᱟᱯᱷᱚᱨ ᱠᱟᱛᱮᱜ ᱫᱟᱨᱮ ᱵᱟᱲᱟᱭᱱᱟ ᱟᱫᱚ
ᱚ
ᱠᱷᱮᱛ ᱠᱚᱦᱚ ᱡᱩᱛ ᱵᱟᱲᱟᱭᱱᱟ ᱨᱚᱦᱚᱭ ᱦᱚ ᱨᱚᱦᱚᱭ ᱵᱟᱲᱟᱜ ᱠᱟᱱᱟ ᱜᱷᱩᱴᱩ ᱡᱟᱭᱜᱟ ᱫᱚ ᱵᱤᱱᱟᱹ ᱠᱟᱹᱥᱤᱭᱟᱛᱮ ᱟᱨ ᱫᱟᱦᱟ ᱞᱟᱹᱜᱤᱫ ᱠᱟᱹᱥᱤᱭᱟᱹᱣ ᱠᱟ ᱦᱩ᱾
ᱟᱨ ᱨᱚᱦᱚᱭ ᱫᱚ ᱟᱹᱣᱨᱤ ᱦᱩᱭᱩᱜ-ᱟ ᱨᱚᱦᱚᱭ ᱞᱮᱠᱟ ᱫᱚ᱾ ᱥᱮ ᱦᱩᱭ ᱠᱟᱱᱟ?
ᱦᱩ ᱦᱩ ᱦᱩᱭᱱᱟ᱾
ᱦᱮᱞᱳ
ᱱᱚᱛᱮ ᱫᱚ ᱟᱹᱣᱨᱤ ᱟᱜ-ᱟ ᱚᱱᱠᱟ ᱫᱚ ᱨᱚᱦᱚᱭ ᱠᱚᱫᱚ ᱟᱹᱣᱨᱤ ᱦᱩᱭᱩᱜ-ᱟ ᱱᱚᱝᱠᱟ ᱫᱚ᱾ ᱫᱟᱜ ᱜᱮ ᱵᱟᱭ ᱫᱟᱜ ᱫᱟᱜ ᱠᱟᱜ ᱫᱚ ᱩᱱᱫᱤᱱ ᱱᱮᱜ ᱱᱮᱜ ᱫᱟᱜ ᱠᱮᱫᱟ᱾ ᱱᱮᱜ ᱮ ᱠᱚ ᱟᱯᱷᱚᱨ ᱮᱫ ᱜᱮᱭᱟ᱾ ᱟᱫᱚᱢ ᱦᱚᱲᱮᱱ ᱠᱚᱠᱚ ᱟᱪᱷᱲᱟᱭ ᱮᱫᱟ ᱟᱫᱚᱢ ᱦᱚᱲ ᱱᱚᱝᱠᱟ ᱫᱚᱦᱚ ᱠᱟᱜ-ᱟ ᱠᱚ ᱦᱩᱲᱩ ᱟᱨ ᱠᱚ ᱫᱟᱨᱠᱚ ᱯᱚᱴᱚᱢ ᱠᱟᱜ ᱠᱟᱱᱟ ᱵᱚᱥᱛᱟ ᱵᱷᱤᱛᱤᱨ ᱦᱮ᱾
ᱦᱩ,
ᱦᱮ ᱟᱨᱠᱚ ᱤᱭᱟᱹᱫᱟ ᱵᱟᱠᱷᱟᱡ ᱱᱚᱝᱠᱟ ᱫᱚ ᱱᱚᱝᱠᱟ ᱵᱟᱠᱷᱨᱟ ᱫᱚ ᱟᱯᱷᱚᱨ ᱜᱮ ᱵᱟᱝ ᱦᱩᱭᱱᱟ ᱥᱮ ᱱᱮ ᱱᱮ ᱫᱟᱨᱮᱜ ᱠᱟᱱ ᱛᱟᱞᱮᱭᱟ ᱟᱯᱷᱚᱨ ᱠᱚ᱾ ᱦᱮᱞᱳ ᱛᱷᱤᱨ ᱦᱟᱛᱟᱲ, ᱛᱤᱥ ᱥᱮᱜ ᱯᱮ ᱟᱯᱷᱚᱰᱟ ᱟᱯᱮ ᱫᱚ?
ᱦᱩᱸ ᱟᱞᱮ ᱦᱚᱸ ᱚᱱᱠᱟᱜᱮ ᱱᱟᱦᱟᱜ᱾
ᱟᱯᱮ ᱟᱜ ᱦᱩᱸ, ᱛᱤᱥ ᱥᱮᱜ ᱯᱮ ᱟᱯᱷᱮᱨᱟ ᱟᱯᱚ ᱛᱟᱣ, ᱦᱮᱞᱳ, ᱛᱤᱥᱚᱜ ᱯᱮ ᱟᱼᱟᱯᱷᱚᱨ ᱠᱟᱫᱟ,
ᱨᱚᱧᱡᱤᱛ ᱞᱮ ᱟᱯᱷᱚᱨ ᱠᱮᱫᱟ ᱦᱟᱸᱜ ᱨᱚᱧᱡᱤᱛ ᱨᱚᱧᱡᱤᱛ᱾
ᱦᱩᱸ ᱦᱮᱸ ᱦᱮᱸ᱾
ᱨᱚᱧᱡᱤᱛ ᱞᱮ ᱟᱯᱷᱚᱨ ᱠᱟᱫᱟ ᱟᱨᱦᱚᱸ ᱟᱭᱡᱚᱝ ᱞᱮ ᱟᱯᱷᱚᱨ ᱠᱟᱫᱟ,
ᱪᱮᱫ ᱠᱚ ᱚᱻᱚᱱᱟ ᱠᱚᱫᱚ ᱪᱮᱠᱟ ᱚᱱᱟ ᱠᱚᱫᱚ,
ᱦᱩᱸ, ᱚᱱᱟ ᱠᱚ ᱨᱚᱧᱡᱤᱛ ᱦᱩᱲᱩ᱾
ᱦᱮᱸ ᱪᱮᱫᱠᱟ ᱧᱩᱛᱩᱢ ᱦᱮᱸ ᱚᱱᱟ ᱠᱚᱫᱚ ᱱᱚᱱᱛᱮ ᱟᱞᱮ ᱵᱟᱞᱮ ᱪᱟᱥᱮᱱ ᱜᱮᱭᱟ᱾
ᱟᱯᱮ ᱫᱚ ᱚᱱᱛᱮ ᱵᱟᱯᱮ ᱪᱟᱥᱟ ᱟᱞᱮ ᱫᱚ ᱱᱚᱛᱮ ᱞᱮ ᱪᱟᱥ ᱜᱮᱭᱟ ᱚᱱᱟ ᱫᱚ᱾
ᱚᱱᱟ ᱚᱱᱟ ᱫᱚ ᱟᱢ ᱴᱷᱮᱱ ᱯᱨᱚᱛᱚᱢ ᱟᱸᱡᱚᱢ ᱦᱩᱭ ᱱᱟ ᱡᱮ ᱚᱱᱟ ᱦᱩᱲᱩ ᱱᱚᱝᱠᱟ ᱠᱚ ᱪᱟᱥ ᱜᱮᱭᱟ ᱚᱱᱟ ᱠᱚᱫᱚ ᱟᱫᱚ, ᱵᱟᱞᱮ ᱪᱟᱥᱮᱱ ᱜᱮᱭᱟ᱾ ᱦᱮᱸ ᱟᱢ ᱴᱷᱮᱱ ᱤᱧ ᱯᱨᱚᱛᱷᱚᱢ ᱟᱸᱡᱚᱢ ᱫᱟ ᱚᱱᱟ ᱠᱚ ᱦᱩᱲᱩ ᱪᱟᱥ ᱫᱚ ᱱᱚᱝᱠᱟ ᱫᱚ ᱵᱟᱧ, ᱚᱱᱟ ᱚᱱᱟ ᱠᱚ ᱦᱩᱲᱩ
ᱦᱩᱸ ᱚᱱᱟ ᱠᱚᱜᱮ ᱵᱷᱟᱜᱤ ᱞᱮᱠᱟ ᱦᱩᱭᱩᱜ-ᱟ ᱥᱮ ᱱᱚᱛᱮ ᱫᱚ᱾ ᱟᱢᱤᱜ ᱼᱟᱢᱤᱜ, ᱵᱤᱜᱷᱟᱹᱨᱮ ᱚᱱᱠᱟ ᱯᱚᱸᱫᱨᱚ ᱢᱚᱱ ᱥᱳᱞᱳ ᱢᱚᱱ ᱦᱚᱸ, ᱢᱚᱸᱡᱽ ᱛᱮ ᱡᱚᱛᱚᱱ ᱞᱮᱠᱷᱟᱡ ᱵᱤᱥ ᱢᱚᱱ ᱯᱚᱸᱪᱤᱥ ᱢᱚᱱ ᱦᱚᱸ ᱦᱩᱭᱩᱜ ᱜᱮᱭᱟ᱾
ᱦᱩᱸ ᱛᱚ ᱜᱟᱸᱱᱰᱮ ᱛᱚᱣᱟ ᱫᱟᱨᱮ ᱜᱮ,
ᱦᱮᱸ ᱱᱚᱣᱟ ᱠᱚᱫᱚ ᱥᱮ ᱚᱱᱠᱟ ᱫᱚ ᱵᱟᱝ ᱦᱩᱭᱩᱜ ᱜᱤᱭᱟ᱾ ᱦᱮᱞᱳ ᱟᱨ ᱛᱚᱵᱮ ᱚᱠᱚᱭ ᱤᱭᱟᱹ ᱡᱚᱢ ᱠᱮᱫᱟ ᱯᱮ ᱫᱟᱠᱟ ᱦᱮᱞᱳ, ᱡᱚᱢ ᱠᱮᱫᱟ ᱯᱮ ᱫᱟᱠᱟ ᱥᱮ ᱟᱣᱨᱤᱯᱮ ᱡᱚᱢᱟ᱾
ᱦᱩᱸ ᱵᱟᱝ ᱟᱸᱡᱚᱢ ᱴᱷᱤᱠᱚᱜ ᱠᱟᱱᱟ ᱱᱟᱦᱟᱜ?
ᱢᱮᱱᱮ ᱟᱧ ᱡᱚᱢ ᱠᱮᱫᱟᱯᱮ ᱫᱟᱠᱟ ᱠᱚ?
ᱦᱩᱸ ᱦᱮᱸ ᱦᱮᱸ᱾
ᱱᱤᱛᱚᱜ ᱥᱮ ᱟᱨ ᱦᱚᱸ
ᱟᱪᱪᱷᱟ ᱜᱚᱝᱠᱮ ᱱᱤᱛᱚᱜ ᱜᱮ ᱦᱟᱜ ᱟᱪᱪᱷᱟ ᱜᱚᱝᱠᱮ ᱩᱱᱠᱩ, ᱨᱚᱲ ᱠᱚ ᱱᱟᱦᱟᱜ ᱟᱸᱡᱚᱢᱚᱜ ᱠᱟᱱᱟ ᱩᱱᱠᱩ,
ᱦᱮᱸ ᱞᱟᱹᱭ ᱢᱮ ᱮ ᱦᱚᱸ ᱟᱮᱥᱮᱜ ᱦᱮᱞᱳ, ᱦᱟᱯᱟᱹᱭ ᱤᱧ ᱮᱴᱟᱜ ᱥᱮᱜ ᱤᱧ ᱪᱟᱞᱟᱜ ᱦᱮᱞᱳ ᱱᱤᱛᱳᱜ ᱟᱻᱟᱸᱡᱚᱢᱚᱜᱼᱟ ᱥᱮ, ᱦᱮᱞᱳ,
ᱦᱮᱸ ᱚᱠᱚᱭ ᱠᱚᱪᱚᱝ ᱠᱚ ᱨᱚᱲ ᱫᱟ ᱚᱱᱟ ᱟᱸᱡᱚᱢᱚᱜ ᱠᱟᱱᱟ ᱛᱚ ᱟᱫᱚ ᱚᱸᱰᱮᱱᱟᱜ ᱠᱟᱱᱟ, ᱦᱮᱸ ᱟᱵᱮᱱᱟᱜ ᱨᱚᱲ ᱛᱷᱚᱲᱟ ᱵᱟᱝ ᱟᱸᱡᱚᱢᱚᱜ ᱠᱟᱱᱟ᱾
ᱠᱚ ᱪᱮᱪᱟᱜ ᱠᱟᱱᱟ ᱚᱱᱰᱮ ᱦᱮᱸ ᱱᱚᱝᱠᱟ ᱱᱚᱝᱠᱟ ᱪᱮᱫ ᱠᱟᱱᱟ ᱱᱚᱝᱠᱟ ᱯᱟᱛᱟ ᱠᱚᱫᱚ ᱥᱚᱨᱚᱦᱟᱭ ᱠᱚ ᱤᱭᱟᱹ ᱠᱚ, ᱦᱮᱞᱳ ᱥᱚᱨᱦᱟᱭ ᱯᱚᱨᱵᱽ ᱵᱟᱦᱟ ᱢᱟᱜᱽ ᱢᱩᱬᱮ,
ᱦᱩᱸ ᱢᱟᱱᱟᱣ ᱜᱮᱭᱟᱞᱮ ᱥᱚᱨᱦᱟᱭ ᱦᱚᱞᱮ ᱢᱟᱱᱟᱣ-ᱟ ᱵᱟᱦᱟ ᱦᱚᱞᱮ ᱢᱟᱱᱟᱣ-ᱟ᱾ ᱜᱮᱭᱟ ᱟᱨ ᱚᱱᱟ ᱯᱩᱡᱟᱹ ᱦᱚᱲ ᱢᱟ ᱡᱟᱦᱮ ᱡᱟᱦᱮᱨ ᱡᱟᱱᱛᱷᱟᱲ ᱠᱚᱦᱚᱸ ᱚᱱᱟ ᱠᱚᱦᱚᱸ ᱢᱮᱱᱟᱜ ᱜᱮᱭᱟ᱾
ᱦᱮᱸ ᱛᱚ ᱪᱤᱜ ᱠᱟ ᱢᱟᱱᱟᱣ ᱵᱷᱟᱹᱜ ᱜᱮ ᱢᱟᱱᱟ ᱟᱥᱮ ᱚᱱᱠᱟ ᱦᱮᱸ ᱵᱟᱦᱟ ᱵᱚᱸᱜᱟ ᱪᱮᱜ ᱞᱮᱠᱟ ᱠᱚ ᱢᱟᱱᱟᱣ ᱜᱮᱭᱟ ᱱᱚᱝᱠᱟ ᱡᱟᱸᱦᱟ ᱠᱚᱨᱮ ᱤᱭᱟ. ᱛᱟᱦᱮᱸᱱᱟ ᱦᱩᱭ ᱦᱩᱭ ᱪᱟᱞᱟᱜ ᱜᱮᱭᱟ ᱚᱸᱰᱮ ᱥᱮ ᱵᱟᱠᱚ ᱪᱟᱞᱟᱜ ᱜᱮᱭᱟ᱾
ᱦᱮᱞᱳ ᱦᱮᱞᱳ᱾
ᱦᱩᱸ ᱦᱩᱸ ᱞᱟᱹᱭ ᱵᱮᱱ ᱢᱮᱥᱮ?
ᱢᱮᱱᱫᱟᱹᱧ ᱪᱟᱞᱟᱜ ᱜᱮᱭᱟᱯᱮ ᱮᱱᱮᱡ
ᱦᱮᱞᱳ ᱦᱮᱞᱳ᱾
ᱨᱟᱸᱜᱟᱣ ᱧᱚᱜ ᱱᱟᱦᱟᱜ ᱨᱚᱲ ᱵᱮᱱ,
ᱡᱟᱦᱮᱨ ᱨᱮ ᱱᱚᱝᱠᱟ ᱡᱚᱛᱚᱠᱷᱚᱱ ᱯᱨᱚᱛᱷᱚᱢ ᱱᱚᱝᱠᱟ ᱠᱚ ᱪᱟᱞᱟᱜ ᱜᱮᱭᱟ ᱚᱸᱰᱮ ᱯᱩᱡᱟᱹᱭ ᱜᱮᱭᱟ ᱡᱟᱦᱟᱸᱚᱱ ᱵᱟᱦᱟ ᱠᱚ ᱟᱹᱜᱩᱭᱟ ᱱᱚᱝᱠᱟ ᱮᱱᱮᱡᱛ ᱠᱚ ᱦᱤᱡᱩᱜ ᱢᱟ ᱡᱟᱦᱮᱨ ᱠᱷᱚᱡ ᱟᱨ ᱱᱚᱝᱠᱟ ᱤᱭᱟᱹ ᱠᱚ ᱢᱟᱱᱮ ᱤᱭᱟᱹ ᱠᱚ ᱟᱵᱚ ᱠᱚ ᱱᱚᱝᱠᱟ ᱡᱟᱸᱦᱟ ᱠᱚᱣᱟ ᱟ. ᱜᱩᱠᱚᱣᱟ ᱠᱚ ᱛᱚᱠᱷᱚᱱ ᱚᱸᱰᱮ ᱯᱮ ᱪᱟᱞᱟᱜ ᱠᱟᱱ ᱜᱮᱭᱟ ᱡᱟᱦᱮᱨ,
ᱦᱩᱸ ᱟᱞᱮ ᱵᱟᱦᱟ ᱥᱩᱢᱟᱹᱭ ᱞᱮ ᱪᱟᱞᱟᱜ ᱜᱮᱭᱟ ᱱᱚᱜᱚᱭ ᱦᱩᱸ
ᱯᱩᱡᱟᱹ ᱠᱚ ᱦᱩᱭᱩᱜ ᱟᱥᱮ ᱯᱚᱨᱛᱷᱚᱢ ᱦᱤᱞᱟᱹᱜ ᱫᱚ ᱡᱟᱦᱮᱨ ᱫᱟᱵᱽ ᱤᱭᱟᱹᱠᱚ ᱪᱟᱜ ᱟᱠᱚ ᱤᱱᱟᱹ ᱫᱥᱟᱨ ᱦᱤᱞᱟᱹᱜ ᱫᱚᱠᱚ ᱟᱨ ᱯᱩᱡᱟᱹᱭ ᱞᱟᱹᱜᱤᱫ ᱚᱱᱮ ᱱᱟᱭᱠᱮ ᱞᱮ ᱤᱫᱤᱭ ᱭᱟ ᱚᱲᱟᱜ ᱠᱷᱚᱱ, ᱡᱟᱜᱽᱨᱚᱱ ᱟᱸᱜᱟ ᱠᱟᱛᱮᱜ ᱫᱚᱥᱟᱨ ᱦᱤᱞᱳᱜ ᱞᱮ ᱮᱱᱮᱡ ᱤᱫᱤᱭᱼᱟ᱾ ᱟᱨ ᱚᱸᱰᱮ ᱪᱟᱞᱟᱣ ᱠᱟᱛᱮ ᱡᱚᱛ ᱡᱚᱛᱚ ᱦᱚᱲ ᱚᱱᱟ ᱵᱟᱦᱟᱞ ᱞᱮ ᱟᱛᱟᱝᱟ ᱟᱨ ᱚᱱᱟ ᱥᱳᱚᱲᱮ ᱡᱚᱢᱟ ᱟᱨ ᱫᱚᱢᱮ ᱞᱮ ᱨᱟᱹᱥᱠᱟᱹ ᱡᱚᱝᱟᱱᱟ ᱵᱟᱦᱟᱜ ᱟᱞᱮ,
ᱩᱱᱦᱤᱞᱳᱜ ᱫᱚ ᱦᱩᱭᱩᱜᱼᱟ ᱚᱸᱰᱮ ᱚᱸᱰᱮ ᱠᱷᱚᱡ ᱦᱤᱡᱩᱜᱼᱟ ᱱᱚᱝᱠᱟ ᱮᱱ ᱮᱱᱮᱡ ᱛᱮ ᱱᱚᱝᱠᱟ ᱡᱟᱦᱮᱨ ᱠᱷᱡ ᱥᱮ ᱵᱟᱝ ᱛᱟᱦᱮᱸ ᱦᱤᱡᱩ ᱜᱮᱭᱟ
ᱦᱮᱸ ᱡᱟᱦᱮᱨ ᱠᱷᱚᱡ ᱮᱱᱮᱡ ᱮᱱᱮᱡ ᱵᱷᱟᱜᱟᱣ ᱞᱮᱱᱠᱷᱟᱱ ᱟᱞᱮ ᱛᱟᱭᱚᱢ ᱛᱮᱞᱮ ᱮᱱᱮᱡ ᱟᱹᱜᱩᱭᱮᱭᱟ ᱱᱟᱭᱠᱮ ᱵᱟᱵᱟ ᱦᱚᱸ᱾ ᱚᱸᱰᱮ ᱟᱭᱟᱜ ᱚᱲᱟᱜ ᱨᱮᱞᱮ ᱡᱤᱢᱟᱹ ᱚᱴᱚᱠᱟᱭᱟ᱾
ᱦᱮᱸ ᱟᱨ ᱱᱚᱝᱠᱟ ᱡᱟᱦᱟᱸ ᱮᱴᱟᱜ ᱥᱮᱲᱤ ᱩᱱᱠᱩ ᱫᱚ ᱚᱱᱠᱟ ᱫᱚ
ᱟᱞᱮ ᱥᱮᱫ ᱚᱱᱠᱟ ᱜᱮ ᱚᱸᱰᱮᱱ ᱫᱚᱠᱚ ᱮᱱᱮᱡ ᱨᱮᱠᱚ ᱦᱤᱡᱩᱜ ᱜᱮᱭᱟ ᱠᱚ᱾ ᱛᱟᱯᱚᱨ ᱟᱨ ᱩᱱᱠᱩ ᱩᱱᱠᱩ ᱟᱭᱟᱜ ᱚᱲᱟᱜ ᱠᱚ ᱟᱨ ᱩᱱᱤ ᱡᱟᱦᱟᱸ ᱵᱟᱝ ᱩᱱᱤᱟᱜ ᱫᱚᱯ ᱮᱱᱟ ᱯ ᱯᱤᱭᱟ ᱥᱤᱢ ᱯᱩᱭᱞᱩ ᱯᱩᱨᱟᱹ ᱥᱤᱢ ᱠᱚ ᱮᱱᱮᱡ ᱟ ᱾ ᱟᱨ ᱦᱚᱸ ᱱᱚᱝᱠᱟ ᱱᱚᱝᱠᱟ ᱜᱮ ᱠᱩᱠᱞᱤᱝ ᱢᱮ ᱛᱟᱨᱯᱚᱨᱮ ᱟᱨ ᱦᱚᱸ ᱜᱟᱯᱟ ᱥᱛᱟᱜ ᱝᱠᱟ ᱜᱮ ᱟᱭ ᱵ ᱠᱟᱹ
ᱦᱮᱸ ᱟᱨ ᱤᱱᱟᱹ ᱮᱱᱦᱤᱞᱚᱜ ᱞᱮ ᱡᱤᱢᱟᱹᱜ ᱦᱚᱴᱚ ᱠᱮᱭᱟ, ᱮᱱᱦᱤᱞᱚᱜ ᱵᱟᱦᱟ ᱠᱚ ᱟᱥᱮᱱᱟ ᱜᱚᱴᱟ ᱧᱤᱫᱟᱹ ᱵᱟᱦᱟ ᱟᱥᱮᱱ ᱠᱟᱛᱮᱜ ᱟᱨᱦᱚᱸ ᱫᱚᱥᱟᱨ ᱦᱤᱞᱳ ᱫᱚ ᱚᱱᱮ ᱫᱟᱜ ᱫᱩᱞ, ᱩᱱ ᱦᱤᱞᱚᱜ ᱫᱚᱞᱮ ᱨᱟᱹᱥᱠᱟᱹ ᱡᱚᱝᱟᱱᱟ ᱫᱟᱜ ᱠᱚᱞᱮ ᱫᱩᱞ ᱡᱚᱝᱟᱱᱟ᱾ ᱟᱨ ᱦᱤᱞᱤᱭᱟ ᱥᱟᱹᱜᱟᱹᱭ, ᱛᱮᱧᱟᱭᱟ ᱥᱟᱹᱜᱟᱹᱭ᱾ ᱦᱤᱞᱮᱭᱟ ᱥᱟᱹᱜᱟᱹᱭ ᱤᱱᱠᱟᱛᱮ ᱟᱨ ᱫᱚᱢᱮ ᱞᱮ ᱡᱚᱢ ᱧᱩ ᱟᱞᱮ ᱨᱟᱹᱥ ᱨᱤᱠᱟᱹᱜ ᱟᱞᱮ ᱠᱟᱡᱟᱠ ᱛᱮ, ᱦᱮᱸ
ᱚᱱᱟ ᱨᱮᱱᱟᱜ ᱫᱚ ᱚᱱᱠᱟ ᱫᱚ ᱠᱚ ᱦᱮᱸ ᱟᱞᱮ ᱥᱮᱫ ᱚᱱᱟ ᱠᱚᱫᱚ ᱵᱟᱝ ᱠᱩ ᱢᱮᱱ, ᱠᱤᱱᱛᱩ ᱢᱮᱱᱟᱜ ᱟᱥᱮ ᱵᱟᱝ ᱟᱞᱮ ᱥᱮᱫ ᱫᱚ ᱵᱩᱡ ᱮᱫ ᱛᱟᱦᱮ ᱜᱤᱭᱟ ᱵᱟᱦᱟ ᱨᱮᱫᱚ ᱾ ᱚᱱᱠᱟ ᱜᱮ ᱪᱮᱫ ᱛᱮᱯᱮ ᱵᱟᱯᱮ ᱟᱜᱩ ᱮᱭᱟ ᱾ ᱦᱮᱞᱳ
ᱦᱮᱸ ᱞᱟᱹᱭ ᱵᱮᱱ᱾
ᱢᱮᱱ ᱮᱫ ᱟ. ᱧ ᱤᱭᱟ. ᱯᱮ ᱟᱜᱩᱭᱟ ᱚᱱᱠᱟ ᱰᱤᱡᱮ ᱠᱩ ᱵᱟᱦᱟ ᱨᱮ ᱥᱮ ᱵᱟᱝ ᱾ ᱦᱮᱞᱳ
ᱟᱨ ᱵᱟᱹᱧ ᱟᱸᱡᱚᱢ ᱠᱮᱫ-ᱟ ᱱᱟᱜ
ᱤᱭᱟ. ᱠᱚᱯᱮ ᱟᱜᱩᱭᱟ ᱚᱱᱠᱟ ᱰᱤᱡᱮ ᱠᱩ ᱵᱟᱦᱟ ᱨᱮ ᱦ
ᱦᱮᱸ ᱨᱟᱦᱟ ᱨᱮ ᱪᱮᱫ?
ᱢᱮᱱ ᱟᱢᱟᱜ ᱨᱚᱲ ᱠᱟᱹᱴᱤᱡ ᱤᱡᱮ ᱠᱚᱯᱮ ᱟᱹᱜᱩ ᱟᱹᱜᱩᱭᱟ ᱱᱚᱝᱠᱟ ᱰᱤᱡᱮ ᱠᱚ᱾
ᱦᱮᱞ
ᱦᱮᱸ ᱦᱮᱸ ᱦᱮᱸ ᱟᱛᱮᱱ ᱠᱟᱜᱼᱟ ᱞᱤᱧ ᱛᱚ
ᱚ
ᱯᱮ ᱟᱹᱜᱩᱭᱟ ᱱᱚᱝᱠᱟ ᱵᱟᱦᱟ ᱨᱮ ᱵᱟᱦᱟ ᱠᱚ ᱨᱮ ᱤᱭᱟ. ᱱᱟᱝᱠᱟ ᱯᱮ ᱟᱜᱩᱭᱮ ᱰᱤᱡᱮ
ᱦᱚᱭ ᱦᱚᱭ ᱟᱹᱜᱩ ᱟᱹᱜᱩ ᱵᱟᱦᱟᱜ ᱟᱞᱮ ᱚᱸᱰᱮ ᱫᱚ ᱚᱸᱰᱮ ᱤᱱᱟᱹᱜ ᱫᱚ ᱵᱟᱞᱮ ᱮᱱᱮᱡ-ᱟ ᱵᱟᱦᱟ ᱥᱩᱢᱩᱝ ᱜᱮ ᱾ ᱚᱱᱟ ᱵᱟᱦᱟ ᱞᱮ ᱟᱛᱟᱝ ᱟᱥᱮ, ᱚᱛᱮ ᱵᱟᱦᱟ
ᱦᱩᱸ
ᱛᱟᱭᱚᱢ ᱛᱮ ᱯᱩᱨᱟᱹ ᱚᱱᱟ ᱞᱮᱵᱮᱫᱟ ᱟᱨ ᱫᱚᱢᱮ ᱞᱮ ᱮᱱᱮᱡᱼᱟ ᱵᱟᱦᱟ ᱞᱟᱜᱟᱣ ᱠᱟᱛᱮ ᱦᱮᱸ ᱟᱨ ᱠᱚᱲᱟ ᱠᱚᱦᱚᱸ ᱚᱱᱠᱟ ᱜᱮ ᱩᱱᱠᱩ ᱦᱚᱸ ᱞᱩᱛᱩᱨ ᱠᱚᱨᱮ ᱨᱮᱵᱮᱫᱟ ᱟᱨ ᱩᱱᱠᱩ ᱦᱚᱸ ᱥᱚᱜᱚᱭ ᱟᱠᱚ ᱟᱡᱷᱟᱲ ᱟᱠᱚ ᱟᱨ ᱠᱚ ᱱᱚᱝᱠᱟ ᱠᱚ ᱠᱷᱟᱡᱷᱲᱟ ᱜᱚᱜ ᱠᱮᱭᱟ ᱠᱚᱲᱟ ᱠᱚᱫᱟ ᱥᱟᱦᱟᱨ ᱠᱷᱟᱞᱟᱜ ᱵᱟᱫᱽᱜᱟᱨᱟᱜ ᱡᱚᱡᱚ ᱡᱟᱹᱱᱩᱢ ᱛᱟᱨᱜᱟᱞᱟᱜ ᱚᱝᱠᱟ ᱠᱚ ᱯᱟᱡᱷᱮᱲ
ᱦᱩᱸ
ᱟᱯᱮ ᱥᱮᱫ ᱫᱚ ᱚᱝᱠᱟ ᱫᱚ ᱵᱟ ᱠᱩ ᱯᱟᱡᱷᱮᱲ ᱜᱮᱭᱟ
ᱵᱟ-ᱵᱟ ᱟᱞᱮ ᱥᱮ ᱫᱚ ᱚᱝᱠᱟ ᱫᱚ ᱵᱟ ᱚᱱᱠᱟ ᱫᱚ ᱵᱟ ᱡᱮᱫᱤᱱ ᱯᱨᱚᱛᱷᱚᱢ ᱦᱤᱞᱚᱜ ᱥᱮᱫᱤᱱ ᱚᱸᱰᱮ ᱠᱩ ᱤᱭᱟᱹ ᱠᱩ ᱪᱟᱞᱟᱜ ᱜᱮᱭᱟ ᱡᱟᱦᱮᱨ ᱱᱚᱠᱟᱨ ᱠᱩ ᱚᱰᱮᱸ ᱠᱩ ᱡᱚᱢ ᱠᱷᱤᱪᱩᱲᱤ ᱛᱚ ᱚᱱᱟ ᱠᱩ ᱡᱚᱢ ᱠᱮ ᱜᱤᱠᱩ ᱟᱨ ᱠᱚ ᱚᱸᱰᱮ ᱠᱷᱚᱡ ᱠᱚ ᱦᱤᱡᱩᱜᱼᱟ ᱱᱚᱝᱠᱟᱭ ᱤᱧ ᱧᱮᱡ ᱛᱮᱠᱚ ᱦᱤᱡᱩᱜ ᱜᱮᱭᱟ ᱟᱨ ᱡᱟᱦᱟᱸᱭ ᱫᱩᱣᱟᱹᱨ-ᱫᱩᱣᱟᱹᱨ ᱠᱚ ᱤᱭᱟᱹ ᱠᱚᱛᱚ ᱟᱜᱩ ᱠᱚᱣᱟ ᱩᱱᱠᱩ ᱡᱟᱸᱜᱟ ᱠᱚ ᱟᱨ ᱤᱭᱟᱹ ᱵᱚᱸᱜᱟ ᱠᱚ ᱵᱟᱦᱟ ᱦᱟᱛᱟᱣ ᱠᱚ ᱚᱸᱰᱮ ᱠᱚ ᱮᱱᱮᱡ ᱜᱮᱭᱟ ᱜᱚᱴᱟ ᱜᱚᱴᱟ ᱠᱚ ᱢᱩᱪᱟᱹᱫ-ᱢᱩᱪᱟᱹᱫᱚ ᱟᱡ ᱢᱩᱪᱟᱹᱫ ᱢᱩᱪᱟᱹᱫᱚᱜ-ᱟ᱾ ᱟᱨ ᱡᱟᱦᱟᱸᱴᱷᱟᱜ ᱩᱱᱤᱭᱟᱜ ᱤᱭᱟᱹ ᱛᱟᱭ ᱚᱲᱟᱜ ᱛᱟᱭᱚᱸ ᱦᱚᱸᱭ ᱠᱚ ᱚᱲᱟᱜ- ᱚᱲᱟᱜ ᱠᱚ ᱮᱱᱮᱡ ᱜᱮᱭᱟ ᱟᱨᱚ ᱵᱟᱨ-ᱯᱮ ᱟᱴᱟᱞ ᱠᱚ ᱮᱱᱮᱡ-ᱟ ᱟᱫᱚ ᱟᱨᱚ ᱠᱚ ᱤᱭᱟᱹ ᱠᱚ ᱮᱱᱮᱡ ᱜᱮᱭᱟᱠᱚ ᱚᱱᱟ ᱢᱟᱺᱡᱷᱤ ᱛᱷᱟᱱ ᱨᱮ ᱛᱟᱯᱚᱨᱮ ᱚᱝᱠᱟ ᱟᱨ ᱟᱨ ᱠᱚ ᱚᱲᱟᱜ ᱦᱩᱭᱮᱡᱮᱱ ᱜᱮ ᱱᱚᱝᱠᱟ ᱠᱟᱛᱮᱫ ᱢᱮᱱ ᱠᱟᱛᱮ
ᱦᱩᱸ-ᱦᱩᱸ ᱚᱝᱠᱟᱜ ᱜᱮ
ᱟᱥᱮ ᱫᱚ ᱩᱱᱟᱹᱜ ᱢᱚᱡᱽ ᱫᱚ ᱵᱟᱝ ᱦᱩᱭᱩᱜ ᱜᱮᱭᱟ ᱡᱩᱣᱟᱹᱱ ᱠᱚ ᱤᱭᱟᱹ ᱦᱩᱭᱩᱜ ᱟᱠᱟᱱ ᱦᱩᱭᱩᱜ-ᱟ ᱟᱥᱟᱢᱤ ᱠᱟᱱᱟᱭ ᱛᱚᱠᱷᱚᱱ ᱵᱚᱱᱪᱚᱜ ᱵᱷᱟᱹᱟᱹᱜᱤ ᱨᱮᱢ ᱢᱟᱱᱟᱣ ᱠᱟᱱ ᱜᱮᱭᱟ ᱟᱠᱷᱟᱱ ᱦᱤᱞᱚᱜ
ᱦᱩᱸ
ᱯᱚᱨᱛᱷᱚᱢ ᱦᱮᱞᱳ
ᱦᱮᱸ ᱞᱟᱹᱭ ᱵᱮᱱ
ᱢᱮᱱᱫᱟᱹᱧ ᱡᱚᱠᱷᱚᱱ ᱤᱭᱟᱹ ᱦᱩᱭᱩᱜᱼᱟ ᱟᱠᱷᱟᱱ ᱯᱨᱚᱛᱷᱚᱢ ᱦᱤᱞᱳᱜ
ᱪᱮᱫ ᱦᱚᱸ ᱵᱟᱝ ᱟᱸᱡᱚᱢᱚᱜ ᱠᱟᱱᱟ
ᱛᱚᱠᱷ ᱵᱚᱱᱪᱚ ᱢᱟᱱᱟᱣ ᱜᱮᱭᱟᱞᱮ ᱵᱷᱟᱹᱜᱤ ᱞᱮ ᱢᱟᱱᱟᱣ ᱜᱮᱭᱟ ᱛᱚᱠᱷᱚᱱ ᱫᱚ ᱤᱭᱟᱹ ᱠᱚᱞᱮ ᱟᱹᱜᱩ ᱠᱚᱣᱟ ᱮᱱᱮᱡ ᱠᱚᱞᱮ ᱟᱹᱜᱩ ᱠᱚᱣᱟ ᱞᱟᱝᱜᱽᱲᱮ ᱮᱱᱮᱡ ᱯᱩᱡᱟᱹ ᱦᱩᱭᱩᱜ ᱛᱟᱦᱮᱱᱟ ᱥᱮ ᱟᱨᱠᱤ ᱱᱚᱝᱠᱟ ᱤᱭᱟᱹ ᱠᱚᱨᱮ ᱵᱚᱸᱜᱟ ᱵᱩᱨᱩᱭ ᱛᱟᱦᱮᱱᱟ ᱢᱮᱨᱚᱢ ᱠᱚ
ᱪᱮᱫ ᱦᱚᱸ ᱵᱟᱝ ᱟᱸᱡᱚᱢᱚᱜ ᱠᱟᱱᱟ
ᱟᱠᱷᱟᱱ ᱠᱚ ᱯᱩᱭᱞᱟᱹ ᱟᱠᱷᱟᱱ ᱨᱮ ᱱᱚᱝᱠᱟ ᱦᱚᱲ ᱠᱚ ᱦᱤᱡᱩᱜᱼᱟ᱾ ᱦᱚᱲ ᱠᱚ ᱵᱟᱝ ᱟᱸᱡᱚᱢᱚᱜ ᱴᱷᱤᱠᱟᱹᱜ ᱠᱟᱱᱟ ᱦᱮᱞᱳ ᱦᱮᱞᱳ